ᱡᱚᱦᱟᱨ ᱜᱮ ᱜᱚᱢᱠᱮ ᱡᱚᱦᱟᱨ ᱜᱮ ᱾
ᱡᱚᱦᱟᱨ ᱜᱮ ᱜᱚᱢᱠᱮ ᱡᱚᱦᱟᱨ ᱜᱮ ᱾
ᱦᱮᱸ
ᱠᱷᱚᱵᱚᱨ ᱠᱚ ᱱᱟᱯᱟᱭ ᱵᱟᱲᱟ ᱜᱮᱛᱚ?
ᱦᱮᱸ ᱱᱟᱯᱟᱭ ᱫᱚ ᱱᱟᱯᱟᱭ ᱵᱟᱲᱟ ᱜᱮᱭᱟ ᱾ ᱦᱩᱸ, ᱵᱟᱦ ᱠᱩᱴᱷᱤᱱ ᱛᱟᱜᱽᱲᱟ ᱾ ᱛᱟᱜᱽᱲᱟ ᱜᱮ, ᱛᱟᱦᱞᱮ ᱪᱮᱫ ᱠᱚᱢ ᱪᱤᱠᱟᱹ ᱵᱟᱲᱟᱭᱮᱫᱟ?
ᱚᱸ, ᱚᱲᱟᱜ ᱠᱚᱨᱮ ᱜᱮ ᱾
ᱳᱭᱟ
ᱛᱟᱦᱞᱮ ᱫᱟᱠᱟ ᱠᱚ ᱡᱚᱢ ᱵᱟᱲᱟ ᱦᱳᱭ ᱮᱱᱟ ᱥᱮ ᱟᱹᱣᱨᱤ?
ᱦᱚᱸᱻ ᱢᱟᱡᱟᱱᱚᱜ ᱦᱩᱭᱩᱜ ᱠᱟᱱᱟ ᱾
ᱪᱮᱜ ᱩᱛᱩ ᱫᱚ?
ᱢᱮᱱᱟᱜ-ᱟ ᱟᱹᱰᱤ ᱠᱤᱪᱷᱩ, ᱪᱮᱫ ᱠᱚᱪᱚ ᱠᱚ ᱩᱛ ᱛᱩ ᱪᱮᱜ ᱠᱚᱪᱚ ᱠᱚ ᱩᱛᱩ ᱟᱠᱟᱫᱟ ᱾
ᱥᱩᱠᱨᱤ ᱡᱮᱞ ᱠᱚ ᱥᱮ ᱪᱮᱫ?
ᱦᱚᱸᱻ
ᱳ ᱵᱷᱟᱜᱮ ᱜᱮ, ᱥᱩᱠᱨᱤ ᱡᱮᱞ ᱢᱮᱨᱚᱢ ᱡᱮᱞ ᱵᱷᱟᱜᱮ ᱜᱮ ᱾ ᱦᱩᱸ, ᱵᱷᱟᱜᱮ ᱜᱮ ᱾ ᱛᱟᱦᱞᱮ ᱪᱮᱫ ᱞᱮᱠᱟ ᱢᱮᱱᱟᱢᱟ?
ᱱᱟᱯᱟᱭ ᱜᱮ ᱱᱟᱯᱟᱭ ᱜᱮ, ᱟᱢ ᱮᱢ ᱡᱚᱢ ᱟᱠᱟᱜᱼᱟ ᱥᱮ ᱵᱟᱝ?
ᱤᱧ ᱫᱩᱧ ᱡᱚᱢ ᱟᱠᱟᱫᱟ ᱮᱱᱟᱝ ᱨᱮ ᱾ ᱟᱨ ᱢᱤᱫ ᱫᱷᱟᱣ ᱡᱚᱢ ᱦᱳᱭᱳᱜᱼᱟ ᱾ ᱢᱤᱜ ᱜᱷᱟᱹᱲᱤ ᱯᱚᱨᱮ ᱾ᱦᱮᱸ ᱾
ᱛᱩᱯᱩ ᱠᱚ ᱦᱩᱭ ᱟᱠᱟᱱᱟ?
ᱦᱮᱸ ᱛᱳᱯᱳ ᱫᱚ ᱦᱳᱭ ᱮᱱᱟ ᱾
ᱦᱮᱸᱻ
ᱜᱚᱰᱟ ᱥᱮᱜ ᱨᱮ ᱫᱩᱲᱩᱵ ᱦᱳᱭ ᱟᱠᱟᱱᱟ ᱾
ᱢᱟᱴᱷ ᱥᱮᱫ ᱨᱮ
ᱦᱳᱭ ᱾
ᱚ ᱾ ᱚᱱᱟ ᱥᱩᱨ ᱨᱮᱱᱟᱜ ᱥᱮ ᱥᱩᱨ ᱨᱮᱱᱟᱜ ᱨᱮᱜᱮ ᱾ ᱚᱸᱻ
ᱥᱳᱨ ᱨᱮᱱᱟᱜ ᱨᱮᱜᱮ ᱾ ᱟᱨ ᱛᱟᱦᱞᱮ ᱚᱱᱛᱮᱱᱟᱜ ᱜᱮᱥ ᱠᱚ ᱜᱮᱥ ᱠᱷᱚᱵᱚᱨ ᱠᱚ ᱪᱤᱠᱟᱹᱜ ᱠᱟᱱᱟ ᱧᱟᱢᱚᱜ ᱠᱟᱱᱟ ᱥᱮ ᱵᱟᱝ?
ᱜᱮᱥ ᱠᱷᱚᱵᱚᱨ ᱠᱚ ᱱᱟᱦᱟᱜ ᱵᱟᱧ ᱵᱟᱲᱟᱭ ᱟᱠᱟᱜᱼᱟ᱾
ᱚ ᱾ ᱱᱚᱛᱮ ᱵᱟᱭ ᱧᱟᱢᱚᱜ ᱠᱟᱱ ᱫᱚ ᱾
ᱚᱸᱻ, ᱧᱟᱢ ᱨᱮᱱᱟᱜ ᱜᱚᱞᱯᱷᱚ ᱛᱟᱦᱮ ᱠᱟᱱᱟ ᱛᱚ᱾
ᱱᱟᱭ ᱛᱚ
ᱱᱟᱯᱮᱱᱟᱜ ᱦᱟᱯᱮᱱᱟᱜ ᱠᱚ ᱪᱤᱠᱟᱭᱮᱜᱼᱟ
ᱚᱱᱛᱮ ᱫᱚ ᱵᱟᱝ ᱧᱟᱢᱚᱜ ᱠᱟᱱᱟ ᱚᱱᱟ ᱜᱮ ᱠᱟᱛᱷᱟ ᱫᱚ ᱾
ᱚ
ᱢᱤᱫᱴᱷᱮᱱ ᱜᱮ ᱫᱟᱠᱟ ᱠᱚ ᱤᱥᱤᱱ ᱦᱩᱭᱩᱜ ᱠᱟᱱᱟ ᱾
ᱦᱩᱸ
ᱛᱚᱢ ᱵᱩᱡᱷᱟᱹᱣ ᱫᱟᱲᱮᱭᱟᱜ ᱠᱟᱱᱟ ᱛᱚ ᱢᱤᱫᱴᱷᱮᱱ ᱫᱚᱢ ᱵᱩᱡᱷᱟᱹᱣ ᱫᱟᱲᱮᱭᱟᱜ ᱠᱟᱱᱟ ᱯᱚᱵᱞᱮᱢᱼᱼ
ᱦᱩᱸ
ᱚᱠᱚᱭ ᱠᱚ ᱢᱮᱱᱟᱜ ᱠᱟᱜ ᱯᱮᱭᱟ ᱾
ᱢᱮᱱᱟᱜ ᱞᱮᱭᱟ ᱡᱷᱚᱛᱚ ᱞᱮᱠᱟ ᱜᱮ ᱤᱭᱟᱹ ᱠᱚ ᱵᱟᱹᱱᱩᱜ ᱠᱚᱣᱟ ᱠᱟᱞᱤ ᱦᱚᱸ ᱦᱮᱡ ᱠᱟᱱᱟᱭ ᱦᱚᱞᱟ ᱢᱟᱫᱷᱮᱨ ᱾
ᱚ ᱪᱟᱞᱟᱣ ᱠᱟᱱᱟᱭ ᱩᱸ ᱾
ᱦᱮᱡ ᱠᱟᱱᱟᱭ ᱛᱟᱨᱯᱚᱨᱮ ᱵᱤᱯᱤᱱ ᱫᱚ ᱟᱭᱨᱤ ᱦᱤᱡᱩᱜᱼᱟᱭ ᱾
ᱚ ᱥᱮᱨᱢᱟ ᱫᱟ, ᱚᱡᱚᱭ ᱫᱟ,
ᱵᱟᱦ ᱵᱟᱭ ᱛᱟᱦᱮᱱ ᱞᱟᱜᱤᱫ ᱢᱮᱥ ᱨᱮ ᱩᱱᱤ ᱾
ᱦᱮᱸ ᱦᱮᱸ ᱢᱮᱱ ᱫᱚ ᱢᱮᱱ ᱠᱟᱜ ᱞᱤᱧᱟᱹ ᱾
ᱩᱱᱤᱭ ᱦᱮᱡ ᱠᱟᱱᱟᱭ, ᱟᱞᱮ ᱠᱚᱜᱮᱞᱮ ᱛᱟᱦᱮᱱ ᱠᱟᱱᱟ ᱾
ᱩᱸᱻ
ᱚᱱᱟ ᱜᱮ ᱤᱭᱟᱹ ᱠᱮᱞᱟᱥ ᱫᱚ ᱦᱮᱸ?
ᱢᱟᱜᱤᱭᱟ
ᱩᱱᱤ ᱫᱚ ᱠᱟᱹᱢᱤ ᱪᱟᱞᱟᱣ ᱠᱟᱱᱟᱭ ᱥᱮ ᱪᱮᱫ?
ᱠᱟᱹᱢᱤ ᱪᱟᱣ ᱱᱟᱭ?
ᱦᱮᱸ
ᱠᱟᱹᱢᱤ ᱪᱟᱞᱟᱣ ᱠᱟᱱᱟᱭ ᱩᱱᱤ, ᱛᱟᱹᱤᱭᱟᱹ ᱯᱚᱨᱮ ᱟᱠᱚᱣᱟᱜᱼᱼ ᱯᱷᱟ ᱯᱚᱨᱤᱠᱠᱷᱷᱟᱯ
ᱚ
ᱦᱳᱭ ᱜᱮ ᱠᱟᱹᱢᱤ ᱪᱟᱞᱟᱣᱱᱟ
ᱟᱪᱪᱷᱟ, ᱟᱪᱪᱷᱟ,
ᱤᱧ ᱫᱚ ᱦᱚᱜᱼᱚᱭ ᱤᱭᱟᱹ ᱦᱤᱞᱳᱜ ᱚᱲᱟᱜ ᱪᱟᱞᱟᱜ ᱦᱩᱭᱩᱜᱼᱟ ᱟᱢᱵᱟᱵᱚᱛᱤ ᱞᱟᱦᱟ ᱫᱤᱱ ᱦᱤᱞᱳᱜ ᱤᱭᱟᱹ ᱥᱮ ᱩᱱᱤᱥ ᱛᱟᱹᱨᱤᱠᱷ ᱥᱮᱫ ᱾
ᱦᱩᱸ ᱠᱟᱱᱴᱷᱟᱲ ᱯᱚᱨᱚᱵᱽ ᱛᱤᱥᱚᱜ ᱯᱟᱲᱟᱜ ᱠᱟᱱᱟ ᱤᱝᱨᱮᱡᱤ ᱾
ᱵᱟᱭᱥᱛᱤᱼᱼ
ᱚ
ᱢᱚᱝᱜᱚᱞ ᱵᱟᱨ ᱵᱟᱝ
ᱥᱮ ᱵᱩᱫᱷᱚ ᱵᱟᱨ ᱦᱤᱞᱳᱜ ᱯᱟᱲᱟᱜ ᱠᱟᱱᱟ ᱢᱚᱝᱜᱚᱞ ᱵᱟᱨ ᱥᱮ ᱵᱩᱫᱷ ᱵᱟᱨ
ᱦᱮᱸ
ᱦᱳᱭ
ᱠᱟᱱᱴᱷᱟᱲ ᱠᱚ ᱵᱤᱞᱤᱜ ᱠᱟᱱ ᱛᱟᱯᱮᱭᱟ ᱥᱮ ᱵᱟᱝ?
ᱟᱸ ᱵᱤᱨᱟᱴ
ᱦ ᱦᱮᱸᱮᱸ
ᱵᱨᱟᱴ ᱵᱮᱞᱮ,
ᱦᱮᱸ
ᱚᱱᱟ ᱠᱷᱟᱺᱫᱟ ᱨᱟᱱᱤ ᱠᱷᱚᱵᱚᱨ ᱪᱤᱠᱟᱹᱭᱮᱱᱟ ᱛᱟᱦᱚᱞᱮᱼᱼ
ᱦᱮᱸ ᱛᱚᱼᱼ
ᱪᱟᱞᱟᱜ ᱦᱩᱭᱩᱜᱼᱟ ᱦᱮᱸ
ᱦᱩᱸ
ᱟᱸᱫᱷᱟᱨᱟᱨ ᱵᱟᱝ ᱪᱟᱞᱟᱣ ᱞᱮᱱᱟᱱ ᱜᱮ ᱜᱟᱱᱚᱜᱼᱟ᱾
ᱦᱮᱸ
ᱛᱤᱭᱩᱠ ᱫᱚ ᱵᱮᱠᱟᱨ ᱠᱟᱱᱴᱷᱟᱲ ᱯᱚᱨᱚᱵᱽ ᱪᱟᱞᱟᱣ ᱠᱟᱛᱮᱫ ᱫᱚ ᱵᱮᱠᱟᱨ ᱾
ᱟᱪᱪᱷᱟ ᱥᱩᱨ ᱨᱮ ᱠᱮᱱᱮᱞ ᱨᱮ ᱫᱟᱜ ᱠᱚ ᱟᱲᱟᱜ ᱟᱠᱟᱛᱮ ᱚᱱᱟ ᱦᱚᱸ ᱟᱣᱨᱤ ᱠᱚ ᱚᱲᱟᱜᱼᱼ
ᱦᱮᱸ ᱥᱚᱵ ᱠᱟᱛᱷᱟ ᱦᱩᱭᱩᱜ ᱠᱟᱱᱟ ᱢᱤᱫ ᱜᱷᱟᱟᱹᱲᱤᱡ ᱦᱩᱭᱩᱜᱼᱟ ᱥᱮ ᱚᱱᱟ ᱠᱟᱛᱷᱟ ᱫᱚ ᱾ ᱦᱩᱸ ᱜᱟᱜᱮ ᱡᱩᱫᱤᱼᱼ ᱢᱤᱫ ᱧᱤᱫᱟᱹ ᱜᱟᱱ ᱦᱩᱭ ᱠᱚᱜᱼᱟ ᱾
ᱚ
ᱚᱸ ᱴᱷᱤᱠ ᱛᱟᱦᱮᱸ ᱠᱟᱱᱟ ᱾
ᱦᱮᱸ
ᱛᱤᱥᱮ ᱮᱢ ᱦᱤᱡᱩᱜᱼᱟ ᱤᱭᱟᱹ ᱥᱮ ᱠᱚᱮᱡᱽ ᱥᱮ ᱯᱚᱨᱮᱨ ᱪᱟᱸᱫᱚ ᱠᱷᱚᱱᱟᱜᱚ ᱠᱮᱞᱟᱥ ᱟᱨᱟᱢᱵᱷᱚᱜ ᱛᱵᱚᱱᱟ ᱾
ᱯᱚᱨᱮ ᱪᱟᱸᱫᱚ ᱠᱷᱚᱱᱟᱸᱜ ᱵᱟᱝ
ᱦᱚᱸ
ᱩᱫᱷᱤᱯᱚᱛᱚ ᱵᱷᱩᱛᱛᱤ ᱭᱮᱱᱟᱭ ᱱᱚᱸᱰᱮ ᱜᱮ ᱾
ᱥᱩᱫᱷᱤᱯ ᱱᱟᱭ ᱵᱷᱚᱛᱛᱤ ᱟᱠᱟᱱᱟ ᱾
ᱥᱩᱫᱤᱯ ᱛᱟᱨᱯᱚᱨᱮ ᱦᱟᱱᱤ ᱚᱨᱢᱟᱱᱮᱢ ᱧᱮᱞ ᱟᱠᱟᱫ ᱫᱮᱭᱟ ᱛᱚ ᱾
ᱚᱨᱢᱟᱱ ᱚᱨᱢᱟᱱ
ᱦᱮ ᱵᱩᱲᱟᱹ ᱛᱟᱹᱠᱤᱱ ᱠᱤᱱ ᱜᱟᱛᱮᱫ ᱫᱚ ᱾
ᱚ ᱦᱮᱸ ᱮᱭᱟ
ᱦᱩᱸ ᱵᱩᱲᱟ ᱛᱟᱠᱤᱱ
ᱦ ᱦᱮ
ᱟᱨ ᱠᱟᱱᱛᱷᱟ ᱛᱚ ᱯᱷᱮᱞ ᱠᱮᱫᱟᱭ᱾
ᱚᱸ ᱦᱮᱸ ᱦᱮᱸ ᱦᱮᱸ ᱾
ᱦᱩᱸ ᱛᱟᱦᱚᱞᱮ ᱵᱟᱭ ᱵᱷᱩᱨᱛᱤᱜᱼᱟ, ᱩᱱᱤ ᱫᱚ ᱱᱤᱭᱟᱹ ᱫᱷᱟᱣ ᱫᱚ ᱾
ᱠᱟᱞᱚᱢ ᱱᱟᱦᱟᱜ ᱯᱷᱚᱨᱤᱠᱟᱭ ᱮᱢᱟ᱾
ᱦᱩᱸᱻ ᱾ ᱚᱱᱟᱜᱮ ᱤᱭᱟᱹ ᱚᱨᱢᱟᱱᱮ ᱢᱤᱛᱟᱹᱧ ᱠᱟᱱᱟ ᱛᱟᱦᱚᱞᱮ ᱢᱮᱥ ᱠᱚ ᱡᱚᱜᱟᱲ ᱾
ᱦᱩᱸ ᱚᱨᱢᱟᱱᱮ ᱢᱮ ᱫᱚ ᱵᱟᱝ ᱾
ᱟᱫᱚᱧ ᱞᱟᱹᱭ ᱫᱟ ᱦᱮᱸ ᱪᱮ ᱢᱮᱥ ᱫᱚ ᱢᱮᱱᱟᱜᱼᱟ ᱢᱮᱥ ᱨᱮᱱᱟᱜ ᱠᱤ ᱚᱵᱦᱟᱵ ᱾
ᱦᱮᱸ ᱾
ᱦᱳ ᱾
ᱢᱮᱥ ᱛᱚ ᱯᱩᱨᱟᱹ ᱢᱮᱱᱟᱜ ᱠᱟᱜ-ᱟ ᱾
ᱱᱚᱸᱰᱮ ᱠᱤ ᱢᱮᱥ ᱨᱮᱱᱟ ᱚᱵᱷᱟᱵ ᱟᱨ ᱪᱤᱠᱩ ᱟᱨᱦᱚᱸ ᱵᱟᱭ ᱛᱟᱦᱮᱱ ᱞᱟᱹᱜᱤᱫᱼᱟ ᱢᱮᱥ ᱨᱮ᱾
ᱚᱠᱟᱭ ᱪᱟᱜᱼᱟ ᱾
ᱚᱲᱟᱜ ᱨᱮᱜᱮ ᱢᱮᱱᱟᱭᱟ ᱢᱟᱱᱮ ᱟᱫᱚ ᱵᱟᱭ ᱦᱤᱡᱩᱜᱼᱟ ᱞᱟᱹᱭ ᱫᱟᱭ᱾
ᱚ ᱠᱚᱞᱮᱡ ᱵᱟᱭ ᱠᱚᱨᱟᱣᱟ ᱾
ᱪᱤᱠᱩ ᱫᱚ ᱵᱷᱟᱹᱜᱤ ᱜᱤ ᱪᱤᱠᱩ ᱫᱚ ᱠᱚᱞᱮᱡᱽ ᱫᱚ ᱠᱚᱨᱟᱣᱟᱭ ᱠᱤᱱᱛᱩ ᱞᱟᱹᱭ ᱫᱟᱭ ᱤᱧ ᱫᱚ ᱯᱚᱨᱤᱠᱠᱷᱟ ᱨᱤᱧ ᱦᱤᱡᱩᱜᱼᱟ᱾
ᱟᱪᱪᱷᱟ ᱟᱪᱪᱷᱟ ᱟᱪᱪᱷᱟ ᱾
ᱪᱤᱠᱩ ᱵᱟᱭ ᱦᱩᱡᱩᱜᱼᱟ ᱟᱨ ᱤᱭᱟᱹ ᱫᱚᱭ ᱵᱟᱹᱜᱤ ᱠᱮᱫᱟ ᱛᱚ ᱪᱮᱫ ᱠᱚ ᱞᱟᱹᱭ ᱫᱚ ᱤᱭᱟᱹ ᱩᱱᱤ ᱪᱮᱜᱛᱟᱭ ᱧᱩᱛᱩᱢ?
ᱨᱟᱡᱤᱯ,
ᱨᱟᱡᱤᱯ ᱛᱟᱨ ᱯᱚᱨ ᱛᱚᱱᱢᱚᱭ,
ᱦᱮᱸ ᱾
ᱟᱨ ᱠᱟᱠᱟ ᱛᱚ ᱵᱟᱭ ᱦᱤᱡᱩᱜ ᱠᱟᱱᱟ ᱞᱟᱹᱭᱟ ᱢᱟᱨᱟᱝ ᱜᱮᱥ ᱵᱟᱝ ᱧᱟᱢ ᱞᱮᱱᱠᱷᱟᱱ ᱵᱟᱹᱧ ᱦᱤᱡᱩᱜᱼᱟ᱾
ᱞᱟᱹᱭ ᱫᱟᱭ ᱵᱟᱝ ᱾
ᱦᱮᱸ ᱟᱨ ᱟᱡ ᱰᱮᱱᱴᱤ ᱠᱟᱲ ᱛᱮᱠᱚ ᱞᱟᱹᱭ ᱫᱟ ᱞᱟᱦᱟ ᱞᱟᱦᱟ ᱤᱭᱟᱹᱨᱮ ᱦᱟᱛᱟᱣ ᱯᱮ ᱱᱩᱠᱩ ᱮᱢ ᱞᱟᱦᱟ᱾
ᱱᱩᱠᱩ ᱞᱟᱦᱟ ᱵᱟᱝ?
ᱟᱨ ᱯᱨᱚᱵᱞᱮᱢ ᱦᱟᱸᱜ ᱯᱚᱨᱮ ᱛᱮ ᱦᱟᱸᱜ ᱵᱟᱝ ᱧᱟᱢᱚᱜᱼᱟ᱾
ᱦᱮᱸ ᱦᱮᱸ, ᱟᱫᱚ ᱠᱟᱠᱟ ᱵᱟᱭ ᱦᱮᱜ ᱞᱮᱠᱷᱟᱱ ᱚᱠᱟᱨᱮᱢ ᱧᱟᱢᱟ?
ᱚᱱᱟ ᱜᱮᱛᱚ ᱪᱤᱠᱩ ᱦᱤᱡᱩᱜᱼᱟᱭ ᱤᱧ ᱵᱷᱟᱜᱮ ᱵᱩᱫᱫᱷᱚᱧ ᱢᱮᱛᱟᱢ ᱠᱟᱱᱟ ᱪᱤᱠᱩ ᱦᱤᱡᱩᱜᱼᱟᱭ ᱪᱤᱠᱩ ᱯᱷᱳᱱᱟᱭ ᱢᱮ ᱾
ᱦᱟ ᱱᱩᱭ ᱴᱷᱮᱱ ᱠᱚᱱ ᱨᱚᱥᱤᱫ ᱟᱹᱜᱩ ᱫᱟᱨᱟᱭ ᱢᱮ ᱾
ᱦᱳᱭ ᱪᱤᱠᱩ ᱦᱤᱡᱩᱜ ᱞᱟᱹᱜᱤᱜᱼᱟᱭ, ᱪᱚᱵᱵᱤᱥ ᱛᱟᱹᱨᱤᱠᱷ ᱥᱮ ᱛᱤᱱᱟᱹᱜ ᱛᱟᱹᱨᱤᱠᱷ?
ᱟᱪᱪᱷᱟ ᱟᱪᱪᱷᱟ ᱾
ᱢᱮᱛᱟᱭ ᱢᱮ ᱨᱚᱥᱤᱫ ᱟᱹᱜᱩ ᱫᱟᱨᱟᱭ ᱢᱮ ᱾
ᱦᱮᱸ ᱟᱨ ᱥᱩᱡᱤᱛ ᱫᱚ?
ᱥᱩᱡᱤᱛ ᱫᱚᱭ ᱦᱮᱡ ᱠᱟᱱᱟᱭ ᱾
ᱚ ᱾
ᱚᱱᱟᱜᱮ ᱮᱸᱲᱮ ᱠᱷᱟᱱ ᱵᱷᱟᱜᱮ ᱭᱮᱱᱟ ᱾
ᱦᱮᱸ ᱾
ᱢᱤᱜ ᱯᱚᱠᱠᱷᱮ ᱥᱩᱵᱤᱫᱷᱟ ᱦᱚᱸ ᱥᱩᱵᱤᱫᱷᱟᱭ ᱱᱟ ᱾
ᱦᱩᱸ ᱾
ᱡᱚᱛᱚ ᱜᱮ ᱪᱟᱯ ᱵᱟᱹᱱᱩᱜᱼᱟ ᱟᱫᱚ ᱾
ᱟᱨ ᱱᱤᱭᱟᱹ ᱵᱟᱨ ᱫᱚ ᱡᱤᱰᱤ ᱨᱮᱱᱟᱜ ᱯᱚᱨᱤᱠᱠᱷᱟ ᱮᱢ ᱫᱚ ᱵᱟᱢ ᱪᱟᱞᱟᱣ ᱞᱮᱱᱟ?
ᱤᱧᱟᱹᱜ ᱵᱟᱝ ᱦᱮᱡ ᱠᱟᱱ ᱛᱤᱧᱟ ᱾
ᱪᱮᱫᱟᱜ ᱵᱟᱝ ᱦᱮᱡ ᱠᱟᱱᱟ ᱪᱮᱠ ᱵᱟᱢ ᱪᱮᱠ ᱠᱟᱫᱟ ᱾
ᱪᱮᱫ ᱟᱥᱚᱞ ᱠᱟᱛᱷᱟ ᱦᱩᱭᱩᱜ ᱠᱟᱱᱟ ᱚᱠᱟᱴᱟᱜ ᱡᱤᱢᱮᱞ ᱤᱧ ᱮᱢ ᱠᱟᱫᱟ ᱚᱱᱟᱦᱚ ᱵᱟᱹᱧ ᱫᱤᱥᱟᱹ
ᱡᱤᱢᱮᱞ ᱥᱟᱞᱟᱜ ᱪᱮᱜ ᱥᱚᱝ ᱥᱨᱤᱯ ᱞᱚᱜᱤᱱ ᱠᱟᱛᱮᱢ ᱧᱮᱞ ᱠᱮᱭᱟ ᱞᱚᱜᱤᱱ ᱾
ᱟᱫᱚ ᱞᱚᱜᱤᱝ ᱚᱱᱟ ᱜᱮᱛᱚ ᱵᱟᱹᱧ ᱵᱟᱲᱟᱭᱟ ᱯᱟᱥᱳᱣᱟᱲ᱾
ᱯᱟᱥᱳᱣᱟᱲ ᱫᱚ ᱯᱟᱥᱳᱣᱟᱨᱰ ᱫᱚ ᱵᱟᱝ ᱞᱟᱜᱟᱜ-ᱟ ᱵᱮᱥᱤ ᱠᱤᱪᱷᱩ ᱫᱚ ᱟᱢ ᱪᱮᱫ ᱠᱟᱢ ᱫᱚᱦᱚ ᱞᱮᱫᱟ᱾
ᱟᱫᱚ ᱚᱱᱟ ᱜᱮᱛᱚ ᱪᱮᱫᱠᱟᱹᱧ ᱫᱚᱦᱚ ᱞᱮᱫᱟ ᱚᱱᱟ ᱜᱮᱛᱚ ᱠᱟᱞᱤ ᱜᱮᱛᱚ᱾ ᱤᱭᱟᱹ ᱨᱮᱱᱟᱜ ᱤᱧ ᱯᱷᱤᱞᱟᱯ ᱠᱟᱫᱟ ᱮᱥ ᱵᱤ ᱟᱭ᱾
ᱟᱹᱰᱤ ᱨᱟᱹᱜᱤ ᱟᱹᱰᱤ ᱠᱟᱮᱴᱮᱡ ᱯᱚᱨᱤᱠᱠᱷᱟ ᱦᱩᱭᱩᱜ-ᱟ ᱵᱚᱦᱚᱜ ᱵᱟᱝ ᱵᱚᱞᱚᱣᱟᱢᱟ᱾
ᱦᱮᱸ ᱛᱚ ᱵᱟᱲᱟᱭ ᱤᱧᱛᱚ ᱚᱱᱟ ᱫᱚ᱾
ᱵᱩᱡᱟᱹᱣ ᱠᱮᱫᱟᱢ᱾
ᱚᱱᱟ ᱫᱚ ᱧᱩᱛᱩᱢ ᱨᱮᱱᱟᱜ ᱤᱧ ᱯᱷᱤᱞᱟᱯ ᱟᱠᱟᱫᱟ᱾ ᱮᱥ ᱵᱤ ᱟᱭ ᱫᱚ ᱚᱱᱠᱟ ᱜᱮᱛᱚ᱾
ᱦᱩᱸ᱾
ᱮᱥ ᱵᱤ ᱟᱭ ᱨᱮᱫᱚ ᱤᱱᱠᱟᱢ ᱦᱚᱸ ᱵᱮᱥᱤ ᱢᱮᱱᱟᱜ-ᱟ᱾
ᱮᱥ ᱵᱤ ᱟᱭ ᱛᱚ ᱵᱮᱝᱠ ᱮᱢ ᱞᱟᱹᱭ ᱫᱟᱛᱚ᱾
ᱦᱮᱸ᱾
ᱟᱹᱰᱤ ᱨᱟᱹᱜᱤ ᱢᱟᱱᱮ᱾
ᱚᱱᱟ
ᱢᱮᱛᱷ ᱢᱮᱛᱷ ᱡᱟ ᱦᱤᱡᱩᱜ-ᱟ ᱵᱟᱝ ᱟᱹᱰᱤ ᱠᱮᱴᱮᱡ ᱦᱤᱡᱩᱜ-ᱟ᱾
ᱦᱮᱸ᱾
ᱚᱱᱟ ᱠᱮᱠᱩᱞᱮᱥᱮᱱ ᱛᱮᱜᱮᱢ ᱵᱚᱦᱚᱜ ᱠᱷᱟᱨᱯᱚᱜ ᱛᱟᱢᱟ᱾
ᱚᱱᱮ ᱚᱱᱠᱟᱜᱮ᱾
ᱚᱱᱟᱨᱮ ᱮᱱᱴᱤ ᱵᱤᱥᱤ ᱡᱟᱦᱟᱸ ᱦᱚᱞᱟᱢᱫᱷᱟᱨᱮ ᱤᱧ ᱪᱟᱞᱟᱣ ᱞᱮᱱᱟ ᱚᱱᱟ ᱨᱮᱦᱚᱸ ᱚᱱᱠᱟᱜᱮ ᱟᱹᱰᱤ ᱠᱮᱴᱮᱡ ᱢᱟᱱᱮ ᱢᱮᱛᱷ ᱨᱮᱱᱟᱜ ᱮᱛᱚ ᱮᱛᱚ ᱴᱟᱭᱤᱴ ᱦᱮᱡ ᱞᱮᱱᱟ ᱵᱟᱝ᱾ ᱫᱷᱟᱨᱚᱱᱟᱨ ᱵᱟᱭᱨᱮ᱾ ᱤᱧ ᱡᱟᱦᱟᱸ ᱞᱮᱠᱟᱧ ᱢᱟᱱᱮᱧ ᱜᱩᱱᱟᱹᱱ ᱞᱮᱱᱟ᱾ ᱡᱮᱫᱤᱱ ᱨᱮᱱᱟᱜ ᱨᱮᱡᱟᱞᱴ ᱠᱚ ᱮᱢ ᱟᱠᱟᱫᱟ ᱴᱳᱨᱴᱟᱞ ᱡᱟᱢ ᱜᱮᱭᱟ ᱛᱮᱦᱮᱱ ᱤᱧ ᱵᱚᱞᱚᱱ ᱠᱟᱱ ᱛᱟᱦᱮᱸᱱᱟ ᱵᱟᱠᱚ ᱵᱟᱠᱚ ᱠᱷᱮᱲᱤᱧ ᱠᱟᱱᱟ᱾ ᱮᱱᱥᱟᱨ ᱠᱤ ᱠᱚ ᱮᱢ ᱟᱠᱟᱫᱟ ᱮᱱᱥᱟᱨ ᱠᱤ ᱦᱚᱞᱟ ᱟᱨ ᱢᱟᱫᱷᱮᱨ ᱠᱚ ᱮᱢ ᱠᱟᱫᱟ᱾
ᱚ
ᱮᱱᱥᱟᱨ ᱠᱤᱧ ᱧᱮᱞᱮᱫ ᱛᱟᱦᱮᱸᱱᱟ ᱵᱟᱝ ᱤᱭᱟᱹ ᱞᱮᱱᱟ᱾ ᱵᱟᱝ ᱳᱯᱮᱱ ᱞᱮᱱᱟ᱾ ᱯᱳᱨᱴᱟᱞ ᱯᱩᱨᱟᱹ ᱡᱟᱢ ᱜᱮᱭᱟ ᱯᱩᱨᱟᱹ ᱥᱟᱨᱵᱷᱟᱨ ᱡᱟᱢ᱾
ᱛᱟᱦᱮ ᱛᱤ ᱨᱮᱪᱚ ᱦᱟᱜ ᱳᱯᱮᱱᱚᱜ-ᱟ᱾
ᱦᱟᱯᱮ ᱱᱟᱭᱤᱴ ᱮᱠᱷᱟᱱ ᱵᱟᱨᱚᱴᱟ ᱮᱠᱴᱟ ᱥᱚᱢᱚᱭᱤᱧ ᱴᱮᱨᱟᱭᱟ᱾
ᱪᱤᱠᱠᱟᱢ ᱢᱚᱱᱮᱭᱮᱫᱟ ᱟᱢ᱾
ᱟᱹᱻ ᱯᱟᱥᱚᱜ ᱨᱮᱦᱚᱸ ᱠᱟᱴᱚᱯ ᱠᱟᱴᱚᱯ ᱢᱮᱱᱟᱜ-ᱟ ᱛᱚ ᱠᱟᱴᱚᱯ ᱨᱮᱧ ᱯᱟᱲᱟᱜ-ᱟ᱾ ᱠᱟᱴᱟᱯ ᱨᱮ ᱢᱮᱱᱟᱜ ᱟᱛᱚ ᱠᱟᱴᱟᱯ ᱢᱮᱱᱟᱜ-ᱟ ᱛᱤᱱᱟᱹᱜ ᱠᱷᱚᱱ ᱠᱟᱴᱟᱯ ᱠᱚ ᱥᱟᱵ ᱮᱫᱟ᱾
ᱦᱮᱸ᱾
ᱦᱟᱲᱟᱢ ᱦᱟᱲᱟᱢ ᱠᱚᱠᱚ ᱪᱟᱞᱟᱣ ᱞᱮᱱᱟ᱾
ᱵᱟᱝ ᱱᱚᱣᱟ ᱟᱹᱰᱤ ᱟᱹᱰᱤ ᱟᱹᱰᱤ ᱵᱚᱭᱚᱥ ᱠᱚᱠᱚ ᱪᱟᱞᱟᱣ ᱞᱮᱱᱟ ᱡᱟᱦᱟᱸ ᱠᱚ ᱡᱟᱦᱟᱸᱭ ᱠᱚᱣᱟᱜ ᱢᱟᱱᱮ ᱛᱷᱟᱨᱰ ᱛᱷᱟᱨᱰ ᱮᱴᱮᱢᱴ ᱪᱟᱞᱟᱜ ᱠᱟᱱ ᱛᱟᱠᱚᱣᱟ ᱩᱱᱠᱩ ᱠᱚᱠᱚ ᱪᱟᱞᱟᱣ ᱞᱮᱱᱟ᱾
ᱛᱟᱦᱚᱞᱮ ᱵᱩᱡᱽ ᱫᱟᱲᱮᱭᱟᱜ ᱠᱟᱱ ᱜᱮᱭᱟᱢ ᱛᱚ ᱱᱤᱡᱮ ᱚᱠᱟᱨᱮ ᱢᱤᱫ ᱫᱷᱟᱣ ᱮᱢ ᱮᱫᱟ ᱯᱟᱹᱭᱞᱟᱹ᱾
ᱠᱤᱪᱷᱩ ᱠᱤᱪᱷᱩ ᱠᱚᱛᱚ ᱢᱟᱱᱮ ᱚᱲᱟᱜ ᱪᱟᱵᱤ ᱠᱟᱜ ᱢᱮ᱾ ᱠᱤᱪᱷᱩ ᱠᱤᱪᱷᱩ ᱠᱚᱫᱚ ᱪᱮᱫ ᱠᱚ ᱞᱟᱹᱭᱟ ᱥᱤᱞᱮᱠᱥᱮᱱ ᱢᱟᱱᱮ ᱢᱮᱰᱤᱠᱮᱞ ᱨᱮᱠᱚ ᱪᱷᱟᱴ ᱟᱠᱟᱱᱟ᱾ ᱚᱱᱠᱟᱱ ᱠᱚᱠᱚ ᱪᱟᱞᱟᱣ ᱞᱮᱱᱟ ᱢᱮᱰᱤᱠᱮᱞ ᱨᱮᱠᱚ ᱪᱷᱟᱴ ᱟᱠᱟᱱᱟ᱾
ᱚᱱᱠᱟ ᱜᱮᱛᱚ ᱠᱚ ᱪᱟᱟᱞᱟᱜ-ᱟ ᱜᱮᱭᱟ᱾
ᱤᱧ ᱜᱚᱞᱯᱚ ᱫᱤᱧ ᱪᱮᱫ ᱮᱢ ᱚᱞᱟ ᱚᱠᱟᱨᱮᱢ ᱯᱷᱳᱱᱟ᱾
ᱦᱮᱸ ᱥᱮ ᱵᱟᱝ
ᱯᱩᱨᱹᱣ ᱞᱮᱱᱜᱮ ᱴᱟᱠᱥ ᱯᱩᱨᱹᱣ ᱞᱮᱱᱜᱮ ᱢᱟ ᱛᱟᱦᱞᱮ ᱦᱮᱞᱳ ᱱᱚᱲᱮ ᱜᱮ ᱛᱟᱸᱦᱟ ᱦᱟᱛᱚᱲᱚᱜ ᱢᱮ
ᱠᱚᱭᱮᱠ ᱜᱩᱞᱟᱹ ᱫᱚ ᱵᱟᱨᱫᱷᱟ ᱯᱮᱫᱷᱟ ᱠᱚ ᱤᱭᱟᱹ ᱠᱟᱫᱟ ᱩᱱᱠᱩ ᱠᱚ ᱮᱢ ᱠᱮᱫᱼᱟ
ᱦᱩᱸ ᱚᱠᱚᱭ ᱠᱚ ᱵᱟᱨ ᱫᱷᱟᱣ ᱠᱚ ᱯᱷᱮᱞ ᱠᱟᱱᱟ ᱚᱠᱚᱭ ᱠᱚᱫᱚ ᱢᱟᱱᱮ ᱢᱮᱰᱤᱠᱮᱞ ᱨᱮᱠᱚ ᱪᱷᱟᱴ ᱠᱟᱱᱟ ᱚᱠᱚᱭ ᱠᱚᱫᱚ ᱠᱟᱴᱚᱯ ᱨᱮᱠᱚ ᱯᱟᱲᱟᱣ ᱠᱟᱱᱟ
ᱦᱩ
ᱚᱱᱮ ᱚᱱᱠᱟ ᱠᱚᱠᱚ ᱪᱟᱞᱟᱣ ᱞᱮᱱᱟ ᱟᱨ ᱡᱟᱦᱟᱸ ᱮᱱ ᱴᱤ ᱯᱤ ᱥᱤ ᱨᱤᱧ ᱪᱟᱞᱟᱣ ᱞᱮᱱᱟ ᱚᱱᱟ ᱠᱚᱫᱚ ᱮᱢᱚᱱ ᱦᱚᱲ ᱠᱚ ᱪᱟᱞᱟᱣ ᱠᱟᱱᱟ ᱩᱜ ᱠᱟᱠᱩ ᱛᱟᱠᱚ ᱠᱟᱠᱩ ᱛᱟᱠᱚ ᱵᱚᱭᱚᱥ ᱠᱚ ᱦᱚᱲ ᱠᱚ ᱪᱟᱞᱟᱣ ᱠᱟᱱᱟ
ᱦᱮᱸ
ᱮᱱ ᱴᱤ ᱯᱤ ᱥᱤ ᱨᱮᱫᱚ ᱩᱦᱩᱜ
ᱚᱱᱟ ᱜᱮᱛᱚ
ᱟᱨ ᱢᱤᱫᱴᱮᱱ ᱠᱩᱲᱤ ᱜᱤᱫᱽᱨᱟᱹ ᱫᱚ ᱚᱱᱮ ᱩᱛᱛᱚᱨᱯᱨᱚᱫᱮᱥ ᱠᱷᱚᱱ ᱦᱮᱡ ᱱᱟᱭ
ᱦᱮᱸ
ᱩᱛᱛᱚᱨᱯᱚᱫᱮᱥ ᱦᱮᱸ ᱩᱛᱚᱨᱯᱨᱚᱫᱮᱥ ᱫᱚ ᱪᱮᱫᱟᱜ ᱭᱟ ᱦᱮ ᱩᱛ ᱩᱛᱛᱚᱨᱯᱨᱚᱫᱮᱥ ᱩᱛᱛᱚᱨᱯᱨᱚᱫᱮᱥ ᱠᱷᱚᱱᱟᱜ ᱦᱮᱡ ᱠᱟᱱᱟ ᱢᱤᱫᱴᱟᱜ ᱠᱩᱲᱤ ᱜᱤᱫᱽᱟᱹ ᱦᱮᱡ ᱞᱮᱱᱟᱭ ᱟᱨ ᱴᱨᱮᱱ ᱪᱟᱨ ᱜᱷᱚᱱᱴᱟ ᱞᱮᱴ ᱛᱟᱦᱮᱸ ᱠᱟᱱᱟ ᱟᱨ ᱵᱚᱞᱚᱜ ᱛᱮ ᱟᱡ ᱮᱠᱡᱟᱢ ᱦᱚᱞ ᱵᱚᱞᱚᱜ ᱛᱮ ᱯᱟᱸᱪ ᱢᱤᱱᱤᱴ ᱰᱮᱨᱤ ᱞᱮᱱ ᱛᱟᱦᱮᱱᱟᱭ
ᱳ
ᱮᱠᱡᱟᱢ ᱵᱟᱠᱚ ᱵᱚᱞᱚ ᱪᱚᱣᱟ ᱫᱮᱭᱟ ᱮᱠᱡᱟᱢ ᱦᱚᱞ ᱨᱮ
ᱚᱱᱠᱟᱱ ᱵᱮᱯᱟᱨ
ᱦᱩ ᱟᱫᱚᱢ ᱪᱤᱠᱟᱹ ᱠᱟᱜᱼᱟ ᱩᱯᱟᱹᱭ ᱛᱚ ᱵᱟᱱᱩᱜᱼᱟ ᱚᱸᱰᱮ ᱫᱚ ᱟᱫᱚ ᱢᱤᱫᱴᱮᱱ ᱯᱩᱨᱟᱹ ᱢᱤᱫᱴᱮᱱ ᱤᱭᱟᱨᱥ ᱨᱮᱱᱟᱜ ᱯᱩᱨᱟᱹ ᱮᱠᱫᱚᱢ ᱞᱮᱴ ᱱᱟ ᱥᱮ ᱚᱱᱟ ᱚᱱᱟ ᱯᱟᱸᱪ ᱢᱤᱱᱤᱴ ᱯᱟᱸᱪ ᱢᱤᱱᱤᱴ ᱨᱮᱱᱟᱜ ᱫᱟᱢ ᱵᱤᱥᱟᱞ ᱵᱮᱯᱟᱨ
ᱦᱩᱸ ᱦᱩᱸ ᱚᱱᱟ ᱜᱮᱛᱚ ᱵᱚᱦᱩ ᱵᱮᱯᱟᱨ ᱵᱚᱦᱩ ᱵᱚᱦᱩ
ᱩᱸ
ᱛᱟᱦᱚᱞᱮ ᱛᱳᱯᱳ ᱵᱟᱲᱟ ᱠᱚᱫᱚ ᱦᱩᱭᱱᱟᱥᱮ ᱟᱹᱣᱨᱤ
ᱛᱚᱵᱩ ᱵᱟᱲᱟ ᱮᱱᱟᱝ ᱨᱮ ᱱᱟᱦᱟᱜ ᱦᱩᱭ ᱠᱟᱱᱟ
ᱚ ᱚᱱᱠᱟᱱ ᱵᱮᱯᱟᱨ
ᱦᱩ
ᱱᱮᱛᱟᱨ ᱪᱮᱫ ᱮᱢ ᱞᱟᱹᱭᱟ ᱠᱮᱢᱮᱨᱟ ᱠᱚᱦᱚᱸ ᱵᱟᱝ ᱤᱭᱩᱥ ᱦᱳᱭᱳᱜ ᱠᱟᱱᱟ
ᱫᱚᱦᱚ ᱜᱤᱲᱤᱠᱟᱜᱼᱟ
ᱟᱫᱚ ᱪᱮᱫ ᱮᱢ ᱤᱭᱩᱥᱟ ᱦᱟᱯᱮ ᱤᱭᱩᱥ ᱦᱚᱲ ᱜᱮᱛᱚ ᱵᱟᱱᱩᱜ ᱠᱚᱣᱟ ᱵᱤᱵᱱᱟ ᱤᱭᱩᱥ ᱠᱮᱭᱟᱭ
ᱦᱮᱸ ᱦᱮᱸ ᱤᱧ ᱛᱟᱦᱮᱸᱞᱮᱱ ᱠᱷᱟᱱᱤᱧ ᱤᱭᱤᱥ ᱵᱟᱲᱟ ᱠᱮᱭᱟ
ᱦᱮᱸ ᱟᱫᱚ ᱦᱤᱛᱚᱜ ᱫᱚ ᱚᱠᱚᱭ ᱦᱚᱸ ᱵᱟᱠᱚ ᱤᱭᱩᱥ ᱫᱟ ᱟᱨ ᱤᱧ ᱦᱚᱛᱚ ᱵᱟᱹᱧ ᱵᱮᱵᱚᱦᱟᱨ ᱫᱟ ᱚᱱᱟ ᱦᱤᱛᱚᱜ ᱫᱚ
ᱛᱟᱨᱟᱥ ᱢᱮᱱᱟᱭᱟ ᱛᱚ
ᱩᱱᱤ ᱦᱚᱸᱛᱚ ᱵᱟᱭ ᱵᱮᱵᱚᱦᱟᱨᱫᱟ ᱫᱩ ᱦᱟᱡᱟᱨ ᱥᱟᱛᱟᱥ ᱨᱮ ᱠᱟᱢᱵᱮᱠ
ᱠᱢ ᱵᱮᱠ ᱤᱭᱟ ᱤᱭᱟ
ᱥᱟᱛᱟᱥ ᱨᱮ ᱥᱟᱛᱟᱥ ᱨᱮ
ᱦᱮᱛᱳᱜ ᱨᱮᱫᱚ ᱵᱟᱝ
ᱩᱸ
ᱟᱨ ᱠᱷᱮᱞ ᱪᱟᱞᱟᱜ ᱠᱟᱱ ᱛᱟᱠᱚᱣᱟ ᱥᱮ ᱪᱮᱫ ᱠᱚ ᱞᱟᱹᱭ ᱫᱚ ᱤᱭᱟᱹ ᱯᱷᱩᱴᱵᱚᱞ ᱠᱷᱮᱞ ᱠᱚᱢ ᱧᱮᱞ ᱫᱟᱥᱮ ᱵᱟᱝ
ᱦᱮᱸ ᱥᱟᱵᱥᱠᱨᱤᱯᱥᱮᱱ ᱵᱟᱹᱧ ᱦᱟᱛᱟᱣ ᱠᱟᱫᱟ ᱟᱴᱥᱚ ᱴᱠᱟ ᱞᱟᱜᱼᱟ ᱥᱟᱵᱥᱠᱨᱤᱯᱥᱚᱱ ᱦᱟᱛᱟᱣ ᱫᱚ ᱟᱫᱚ ᱢᱳᱲ ᱜᱮ ᱪᱟᱞᱟᱜ ᱠᱟᱹᱱᱟᱹᱧ ᱴᱤᱵᱷᱤ ᱧᱮᱞ ᱠᱮᱞᱟᱵ ᱚᱲᱟᱜ
ᱤᱭᱟᱹ ᱤᱭᱟᱹᱛᱮ ᱧᱮᱞ ᱢᱮᱥᱮ ᱢᱩᱵᱷᱤ ᱵᱚᱠᱥ
ᱢᱩᱵᱷᱤ ᱵᱚᱠᱥ ᱨᱮᱠᱚ ᱮᱢ ᱫᱟ? ᱵᱟᱸᱝ ᱵᱟᱸᱝ
ᱤᱭᱟᱹ ᱵᱟᱞᱟ ᱦᱟᱱᱮ ᱤᱭᱟᱹ ᱠᱷᱚᱱᱟᱜ ᱞᱳᱰ ᱢᱮ ᱦᱟᱱᱮ ᱴᱮᱞᱤᱜᱮᱨᱟᱢ ᱠᱷᱚᱱᱟᱜ ᱦᱟᱱᱮ ᱤᱭᱟᱹ ᱪᱮᱫ ᱦᱚᱥᱴᱟᱨ᱾
ᱤᱧ ᱱᱤᱛᱳᱜ ᱡᱟᱦᱟᱸ ᱨᱮ ᱠᱷᱮᱞ ᱪᱟᱞᱟᱜ ᱠᱟᱱᱟ ᱠᱷᱮᱞ ᱫᱚ ᱪᱟᱞᱟᱜ ᱠᱟᱱᱟ ᱡᱤ-ᱯᱷᱟᱭᱤᱯ ᱨᱮ ᱠᱷᱮᱞ ᱪᱟᱞᱟᱜ ᱠᱟᱱᱟ᱾
ᱦᱮᱸ
ᱤᱭᱟᱹ ᱦᱚᱴᱥ-ᱥᱴᱟᱨ ᱨᱮ ᱵᱟᱠᱚ ᱮᱢ ᱟᱠᱟ ᱫᱮᱭᱟ ᱠᱷᱮᱞ᱾
ᱳᱻ
ᱩᱱᱤ ᱫᱚ ᱦᱚᱴᱥᱮᱯ ᱵᱟᱠᱚ ᱮᱢ ᱠᱟᱣ ᱫᱮᱭᱟ ᱦᱚᱴᱼᱼ ᱦᱚᱴ ᱥᱴᱟᱨ ᱨᱮ ᱢᱟᱱᱮ ᱦᱚᱴ ᱦᱚᱴᱥ ᱥᱴᱟᱨ ᱨᱮ ᱡᱩᱫᱤ ᱠᱷᱮᱞ ᱠᱚ ᱮᱢ ᱟᱠᱚᱼᱼ ᱢᱟᱱᱮ ᱟᱡ ᱡᱟᱦᱟᱸᱭ ᱠᱚ ᱡᱟᱦᱟᱸᱭ ᱠᱚ ᱡᱚᱨᱟᱣ ᱦᱚᱪᱚᱭᱮᱫᱟ ᱩᱱᱠᱩᱣᱟᱜ ᱟᱠᱚᱣᱟᱜ ᱞᱚᱥ ᱪᱟᱞᱟᱜ-ᱟ᱾ ᱠᱟᱱ ᱛᱟᱠᱚᱣᱟ ᱚᱱᱟᱛᱮ ᱡᱤ ᱯᱷᱟᱭᱤᱵᱽ ᱨᱮᱠᱚ ᱮᱢ ᱠᱟᱫᱟ ᱚᱱᱟ ᱨᱮᱫᱚ ᱡᱷᱚᱛᱚ ᱦᱚᱲᱟᱜ ᱨᱤᱪᱟᱨᱡᱽ ᱛᱟᱦᱮᱸᱱ ᱛᱟᱠᱚᱣᱟ ᱥᱮ᱾
ᱩᱱᱠᱤᱱ ᱤᱭᱟᱹ ᱠᱷᱚᱱᱟᱜ ᱜᱮᱠᱤᱱ ᱧᱮᱞᱫᱟ ᱜᱩᱜᱳᱞ ᱠᱷᱚᱱᱟᱜ᱾
ᱦᱮᱸ ᱚᱱᱠᱟ ᱧᱮᱞ ᱜᱟᱱᱚᱜ-ᱟ ᱚᱱᱟ ᱦᱚᱸ ᱚᱱᱠᱟᱼᱼ ᱫᱚ ᱵᱟᱝ ᱚᱱᱟ ᱫᱚ ᱥᱮᱨᱯ ᱥᱠᱳᱨ ᱧᱮᱞ ᱜᱟᱱᱚᱜ-ᱟ᱾
ᱦᱩᱸ ᱵᱟᱝ ᱠᱷᱮᱞ ᱧᱮᱞ ᱜᱟᱱᱚᱜ-ᱠᱟᱱᱟ᱾
ᱞᱟᱭᱤᱵᱷ?